ᱦᱮᱞᱳ!
ᱦᱮᱸ ᱡᱚᱦᱟᱨ ᱜᱮ ᱾
ᱦᱩᱸ ᱡᱚᱦᱟᱨ ᱜᱮ ᱾
ᱪᱮᱜ ᱵᱤᱱ ᱪᱤᱠᱟᱭᱮᱫ ᱛᱮ?
ᱦᱮᱸ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱞᱤᱧᱟ ᱮᱢᱱᱤ ᱪᱟᱞᱟᱣ ᱞᱮᱱᱟᱞᱤᱧ ᱠᱷᱮᱛ ᱵᱟᱹᱫᱽ ᱦᱮᱡ ᱠᱟᱛᱮ ᱥᱮᱛᱟᱜ ᱥᱮᱛᱟᱜ ᱠᱟᱢᱤᱭᱟ ᱞᱤᱧ ᱦᱮᱡ ᱠᱟᱛᱮᱜ ᱫᱟᱠᱟ ᱡᱚᱢ ᱵᱟᱜᱟ ᱫᱩᱬᱩᱵ ᱵᱟᱲᱟ ᱦᱩᱭ ᱠᱟᱱᱟ ᱾
ᱚ, ᱟᱨ ᱫᱟᱠᱟ ᱠᱚᱫᱚᱵᱤᱱ ᱡᱚᱢ ᱠᱮᱫᱟ?
ᱦᱮᱸ ᱡᱚᱢ ᱵᱟᱲᱟ ᱠᱟᱛᱮᱞᱤᱧ ᱫᱩᱲᱩᱵ ᱠᱟᱱᱟ ᱱᱤᱛᱚᱜ ᱫᱚ ᱾ ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱟ?
ᱚᱸ ᱟᱹᱞᱤᱧ ᱦᱚᱸ ᱦᱳᱭ ᱵᱟᱹᱫᱽ ᱠᱚᱨᱮᱱᱟᱜ ᱜᱮᱞᱤᱧ ᱠᱟᱹᱢᱤ ᱵᱟᱲᱟᱫᱟ ᱛᱚ
ᱩᱸ
ᱨᱚᱦᱚᱭ ᱠᱚ ᱪᱟᱞᱟᱜ ᱠᱟᱱᱟ ᱛᱚ, ᱦᱮᱸ ᱱᱟᱯᱟᱭ ᱜᱮᱭᱟᱞᱤᱧ ᱟᱹᱵᱤᱱ ᱫᱚ ᱱᱟᱯᱟᱭ ᱜᱮᱭᱟ?
ᱦᱮᱸ ᱟᱹᱞᱤᱧ ᱦᱚᱸ ᱱᱤᱭᱟᱹ ᱦᱟᱹᱵᱤᱡ ᱫᱚ ᱱᱟᱯᱟᱭ ᱜᱮ ᱢᱮᱱᱟᱜ ᱞᱤᱧᱟᱹ ᱾ ᱟᱨ ᱫᱟᱜ ᱡᱟᱹᱲᱤ ᱠᱚ ᱪᱮᱜ ᱞᱮᱠᱟ ᱟᱯᱮ ᱥᱮᱜ?
ᱫᱟᱜ ᱡᱟᱹᱲᱤ ᱠᱚᱫᱚ ᱦᱩᱭ ᱛᱚ ᱦᱩᱭᱩᱜ ᱠᱟᱱᱟ, ᱢᱟᱱᱮ ᱩᱱᱟᱹᱜᱴᱟ ᱫᱚ ᱫᱟᱜ ᱡᱟᱹᱲᱤ ᱫᱚ ᱵᱟᱝ ᱦᱩᱭᱩᱜ ᱠᱟᱱᱟ ᱾ ᱠᱚᱢ ᱠᱚᱢᱮ ᱫᱟᱜ ᱫᱟᱭ ᱾ ᱨᱚᱦᱚᱭ ᱫᱚ ᱦᱩᱸ
ᱛᱮᱦᱮ ᱛᱤᱟᱹᱜᱴᱟ ᱯᱮ ᱨᱚᱦᱚᱭ ᱠᱮᱫᱟ ᱛᱟᱞᱦᱮ ᱨᱚᱦᱚᱭ ᱠᱚ?
ᱨᱚᱦᱚᱭ ᱫᱚ ᱡᱟᱹᱥᱛᱤ ᱫᱚ ᱵᱟᱝᱞᱮ ᱨᱚᱦᱚᱭ ᱠᱟᱫᱟ ᱛᱚ ᱾ ᱦᱚᱞᱟ ᱢᱟᱫᱜᱮᱨ ᱠᱷᱚᱱᱟᱜ ᱨᱚᱦᱚᱭ ᱟᱨᱟᱢᱵᱚ ᱦᱩᱭ ᱠᱟᱱᱟ ᱨᱚᱦᱚᱭ ᱫᱚ ᱟᱹᱣᱨᱤ ᱯᱩᱨᱟᱹᱜᱼᱟ ᱾
ᱟᱪᱪᱷᱟ ᱟᱪᱪᱷᱟ ᱾
ᱦᱩᱸ᱾
ᱟᱯᱮ ᱚᱱᱛᱮ ᱫᱚ ᱛᱤᱱ ᱫᱷᱟ ᱯᱮ ᱨᱚᱦᱚᱭ ᱜᱮᱭᱟ?
ᱱᱚᱛᱮ ᱟᱞᱮ ᱫᱚ ᱵᱟᱨ ᱡᱟᱭᱜᱟ ᱞᱮ ᱨᱚᱦᱚᱭ ᱜᱮᱭᱟ ᱾ ᱟᱯᱮ ᱫᱚ ᱛᱤᱱ ᱡᱟᱜᱟ ᱯᱮ ᱨᱚᱦᱚᱭ ᱜᱮᱭᱟ ᱚᱱᱛᱮ ᱫᱚ?
ᱟᱞᱮ ᱦᱚᱸ ᱵᱟᱝ ᱵᱟᱨ ᱫᱷᱟᱣ ᱜᱮ ᱞᱮ ᱨᱚᱦᱚᱭ ᱜᱮᱭᱟ ᱨᱚᱦᱚᱭ ᱫᱚ ᱾
ᱚᱻ ᱦᱮᱸᱛᱚ,
ᱫᱷᱚᱨᱚᱱ ᱨᱮ ᱢᱤᱫ ᱫᱷᱟᱣ ᱟᱨ ᱦᱮᱸ
ᱟᱯᱮ ᱥᱮᱜ ᱪᱮᱜ ᱪᱮᱜ ᱪᱟᱥ ᱠᱚ ᱦᱩᱭᱩᱜ ᱜᱮᱭᱟ?
ᱦᱮᱸ ᱟᱞᱮᱭᱟᱜ ᱥᱚᱵᱽᱡᱤ ᱪᱟᱥ ᱵᱟᱲᱟ ᱦᱳᱭᱳᱜ ᱜᱮᱭᱟ ᱚᱝ ᱚᱲᱟᱜ ᱠᱚ ᱡᱚᱢ ᱵᱟᱲᱟ ᱞᱟᱹᱜᱤᱫ, ᱟᱨ ᱵᱟᱡᱟᱨ ᱠᱟᱨᱮᱜ ᱢᱟ ᱜᱟᱡᱮ ᱫᱟᱢ ᱟᱨ ᱚᱲᱟᱜ ᱠᱚᱨᱮ ᱾
ᱦᱩ᱾
ᱟᱯᱮ ᱫᱚ ᱪᱮᱜ ᱯᱮ ᱪᱟᱥ ᱵᱟᱲᱟᱭ ᱜᱮᱭᱟ?
ᱦᱚᱸ ᱟᱞᱮ ᱦᱚᱸ ᱪᱟᱥ ᱵᱟᱲᱟᱭ ᱜᱮᱭᱟᱞᱮ, ᱢᱟᱱᱮ ᱚᱲᱟᱜ ᱡᱚᱢ ᱞᱮᱠᱟ ᱜᱮᱞᱮ ᱪᱟᱥ ᱜᱮᱭᱟ ᱾
ᱟᱯᱮ ᱥᱮᱜ ᱵᱩᱨᱩ ᱠᱚ ᱢᱮᱱᱟᱜᱼᱟ ᱥᱮ ᱵᱟᱹᱱᱩᱜᱼᱟ ᱟᱯᱮ ᱥᱮᱜ ᱫᱚ?
ᱦᱮᱸ᱾
ᱞᱮᱫᱟᱹᱞᱤᱧ ᱟᱯᱮ ᱥᱮᱜ ᱵᱩᱨᱩ ᱠᱚᱫᱚ ᱢᱮᱱᱟᱜᱼᱟ ᱥᱮ ᱵᱟᱹᱱᱩᱜᱼᱟ?
ᱵᱟᱝ ᱟᱸᱡᱚᱢᱚᱜ ᱠᱟᱱ ᱛᱟᱹᱵᱤᱱᱟ ᱪᱮᱫ ᱫᱚ ᱥᱟᱰᱮ ᱠᱟᱱᱟ ᱵᱟᱝ ᱫᱚ ᱾
ᱞᱮ ᱫᱟᱹᱞᱤᱧ ᱟᱯᱮ ᱥᱮᱜ ᱵᱩᱨᱩ ᱠᱚᱫᱚ ᱢᱮᱱᱟᱜᱼᱟ ᱥᱮ ᱵᱟᱹᱱᱩᱜᱼᱟ?
ᱟᱞᱮ ᱥᱮᱫ ᱫᱚ ᱵᱩᱨᱩ ᱠᱚᱫᱚ ᱵᱟᱹᱪᱩᱜᱼᱟ ᱾ ᱟᱫᱚ ᱵᱩᱨᱩ ᱠᱚ ᱧᱮᱞ ᱨᱮᱱᱟᱜ ᱠᱟᱹᱴᱤᱡ ᱤᱪᱪᱷᱟᱹ ᱢᱮᱱᱟᱜᱼᱟ ᱟᱞᱮᱥᱮᱜ ᱢᱟ ᱚᱱᱠᱟᱱ ᱡᱟᱭᱜᱟ ᱫᱚ ᱵᱟᱝ ᱠᱟᱱᱟ ᱾
ᱰᱩᱝᱨᱤ ᱟᱯᱮ ᱥᱮᱫ ᱫᱚ?
ᱰᱩᱝᱨᱤ ᱠᱚᱦᱚᱸ ᱵᱟᱹᱪᱩᱜ ᱠᱟᱜᱼᱟ ᱾ ᱟᱯᱮ ᱥᱮᱫ ᱫᱚ ᱵᱩᱨᱩ ᱢᱮᱱᱟᱜᱼᱟ ᱥᱮ ᱪᱮᱫ?
ᱵᱟ ᱟᱞᱮ ᱥᱮᱜ ᱫᱚ ᱵᱩᱨᱩ ᱠᱚᱫᱚ ᱵᱟᱹᱪᱩᱜᱼᱟ ᱟᱞᱮ ᱥᱮᱜ ᱠᱟᱱᱟ ᱟᱞᱮ ᱥᱮ ᱚᱱᱮ ᱦᱩᱸ ᱪᱮᱜ ᱠᱚ ᱞᱮᱭᱟ ᱵᱤ-ᱵᱤᱨ ᱠᱚ ᱢᱮᱱᱟᱜᱼᱟ ᱟᱞᱮ ᱥᱮᱫ ᱫᱚ ᱾
ᱚᱸ, ᱟᱪᱪᱷᱟ ᱟᱪᱪᱷᱟ ᱾
ᱛᱟᱦᱞᱮ ᱤᱭᱟᱹ ᱠᱚᱵᱮᱱ ᱦᱮᱡ ᱵᱟᱲᱟᱣ ᱠᱟᱱᱟ ᱵᱩᱨᱩ ᱵᱚᱸᱜᱟ ᱧᱮᱞ ᱠᱚ ᱛᱟᱞᱮ ᱵᱟᱹᱵᱤᱱ ᱟᱸᱡᱚᱢ ᱠᱟᱫᱟ?
ᱵᱟᱝ ᱜᱮ ᱵᱟᱹᱞᱤᱧ ᱥᱮᱱ ᱵᱟᱲᱟ ᱠᱟᱱᱟ ᱾
ᱟ ᱯᱟᱛᱟ ᱵᱤᱸᱫᱟᱹ ᱠᱚᱯᱮ ᱥᱮ
ᱦᱚᱸ ᱯᱟᱴᱟᱵᱤᱸᱫᱟᱹ ᱫᱚ ᱵᱚᱨᱪᱚᱱ ᱵᱟᱨ ᱡᱟᱠᱟᱞᱤᱧ ᱪᱟᱞᱟᱣ ᱠᱟᱱᱟ, ᱵᱩᱨᱩ ᱵᱚᱸᱜᱟ ᱫᱚ
ᱠᱚ ᱵᱤᱱ ᱧᱮᱞ ᱵᱟᱲᱟ ᱠᱟᱫᱟ ᱥᱮ ᱵᱟᱝ ᱛᱟᱞᱮ ᱯᱟᱛᱟᱵᱤᱸᱫᱟᱹ
ᱦᱮᱸ
ᱯᱩᱡᱟᱹ ᱠᱚ ᱯᱟᱛᱟ ᱵᱤᱰᱟᱹᱨᱮ ᱛᱟᱠᱚ
ᱦᱳᱭ ᱢᱮᱱᱫᱟᱞᱤᱧ ᱨᱚᱲ ᱠᱟᱹᱴᱤᱡ ᱵᱷᱟᱜᱤ ᱞᱮᱠᱟ ᱵᱟᱝ ᱟᱸᱡᱚᱢᱚᱜ ᱠᱟᱱ ᱛᱟᱹᱵᱤᱱᱟ᱾
ᱟᱹᱞᱤᱧᱟᱜ?
ᱦᱮᱸ
ᱟᱨ ᱤᱧ ᱯᱷᱟᱸᱠᱟ ᱨᱮᱜᱮ ᱢᱮᱱᱟᱜ ᱛᱤᱧ᱾
ᱱᱤᱛᱳᱜ ᱫᱚ ᱴᱷᱤᱠᱜᱮ ᱟᱸᱡᱚᱢᱱᱟ ᱮᱱᱟᱝ ᱫᱚ ᱢᱟᱱᱮ ᱵᱳ ᱞᱮᱠᱟ ᱟᱸᱡᱚᱢᱚᱜ ᱠᱟᱱ ᱛᱟᱦᱮᱱᱟ᱾ ᱦᱚᱭ ᱡᱟᱹᱥᱛᱤ
ᱞᱮᱭᱫᱟᱹᱧ ᱛᱟᱦᱟᱞᱮ ᱟᱵᱚ ᱯᱟᱴᱟᱵᱤᱸᱫᱟᱹ ᱨᱮ
ᱦᱚᱸ
ᱟᱵᱚ ᱥᱟᱱᱛᱟᱲ ᱠᱚ ᱵᱚᱸᱜᱟᱭᱟ ᱥᱮ ᱩᱱᱠᱩ ᱫᱤᱠᱳ ᱠᱚ ᱵᱚᱸᱜᱟᱭᱟ ᱚᱸᱰᱮ ᱫᱚ ᱪᱟᱞᱟᱣ ᱞᱮ ᱱᱟᱵᱤᱱ ᱛᱚ ᱯᱩᱡᱟᱹ ᱡᱚᱠᱷᱚᱱ
ᱦᱚᱸ ᱯᱩᱡᱟᱹ ᱡᱚᱠᱷᱚᱱ ᱞᱤᱧ ᱪᱟᱞᱟᱣ ᱟᱠᱟᱱᱟ ᱠᱤᱱᱛᱩ ᱟᱹᱞᱤᱧᱢᱟ ᱯᱩᱡᱟᱹ ᱫᱚ ᱵᱟᱝᱞᱤᱧ ᱮᱢ ᱟᱠᱟᱫᱟ ᱛᱚ ᱵᱟᱞᱤᱧ ᱞᱮᱭ ᱫᱟᱲᱮᱭᱟᱜ ᱠᱟᱱᱟ ᱚᱱᱟ ᱫᱚ ᱦᱟᱸᱜ᱾
ᱟᱪᱪᱷᱟ ᱟᱪᱪᱷᱟ᱾
ᱟᱨ ᱢᱟᱱᱮ ᱦᱚᱲ ᱥᱟᱶᱛᱮᱞᱤᱧ ᱪᱟᱞᱟᱣ ᱟᱠᱟᱱᱟ ᱟᱹᱞᱤᱧ ᱫᱚ ᱵᱷᱟᱜᱮ ᱚᱱᱠᱟ ᱡᱟᱭᱜᱟ ᱫᱚ ᱦᱳᱭ ᱚᱱᱟ ᱛᱮᱦᱟᱸᱜ ᱵᱟᱝᱜᱮ ᱞᱤᱧ
ᱪᱟᱞᱟᱣ ᱞᱟᱝ ᱡᱩᱫᱤ ᱵᱤᱱ ᱧᱮᱞ ᱠᱮᱭᱟ ᱛᱟᱦᱟᱞᱮ ᱵᱤᱱ ᱵᱟᱲᱟᱭ ᱠᱮᱜᱮᱭᱟ᱾
ᱦᱳᱭ ᱦᱳᱭ ᱧᱮᱞ ᱟᱠᱟᱫ ᱵᱟᱰᱟᱭ ᱜᱮᱭᱟ ᱛᱚ ᱚᱱᱟ ᱜᱤᱧ ᱧᱮᱞ ᱟᱠᱟᱫᱼᱟ᱾ ᱢᱮ ᱥᱮᱱ ᱫᱚᱞᱤᱧ ᱥᱮᱱ ᱟᱠᱟᱱᱟ ᱛᱚ ᱦᱚᱲᱞᱤᱧ ᱜᱚᱲᱚᱣᱟᱜ ᱠᱚ ᱛᱟᱦᱮᱱᱟ᱾ ᱟᱹᱞᱤᱧ ᱫᱚ ᱯᱩᱡᱟᱹ ᱫᱚ ᱵᱟᱝᱞᱤᱧ ᱧᱟᱢ ᱟᱠᱟᱫ ᱛᱚ ᱚᱱᱟ ᱫᱚ ᱵᱟᱝᱞᱤᱧ ᱞᱮᱭ ᱫᱟᱲᱮᱭᱟᱜ ᱠᱟᱱ ᱛᱟᱦᱮᱱᱟ᱾
ᱚᱸ
ᱟᱵᱤᱱ ᱵᱤᱱ ᱵᱟᱰᱟᱭ ᱠᱷᱟᱱ ᱞᱮ ᱟᱹᱞᱤᱧ ᱵᱮᱱ?
ᱵᱟᱝ ᱵᱟᱝ ᱟᱹᱞᱤᱧ ᱫᱚ ᱵᱟᱹᱞᱤᱧ ᱪᱟᱞᱟᱣ ᱫᱚᱞᱤᱧ ᱪᱟᱞᱟᱣ ᱠᱟᱱᱟ ᱚᱱᱮ ᱢᱟᱱᱮ ᱯᱩᱡᱟᱹ ᱡᱚᱠᱷᱚᱱ ᱫᱚ ᱵᱟᱹᱞᱤᱧ ᱪᱟᱞᱟᱣ ᱠᱟᱱᱟ ᱟᱫᱚ ᱧᱮᱞ ᱫᱚᱞᱤᱧ ᱪᱟᱞᱟᱣ ᱟᱠᱟᱱᱟ ᱟᱫᱚ ᱯᱩᱡᱟᱹ ᱥᱚᱢᱚᱭ ᱫᱚ ᱵᱟᱞᱤᱧ ᱪᱟᱞᱟᱣ ᱵᱟᱲᱟ ᱟᱠᱟᱱᱟ᱾
ᱚ᱾ ᱦᱮᱸ
ᱛᱟᱦᱟᱞᱮ ᱚᱱᱛᱮ ᱫᱚ, ᱵᱟᱦᱟ ᱢᱟᱜ ᱢᱚᱬᱮ ᱫᱚ ᱦᱩᱭ ᱵᱟᱲᱟ ᱟᱠᱟᱱ ᱜᱮᱭᱟ ᱥᱮ ᱵᱟᱝ?
ᱦᱚᱸ ᱟᱞᱮ ᱱᱚᱛᱮ ᱵᱟᱦᱟ ᱢᱟᱜ ᱢᱚᱬᱮ ᱠᱚᱫᱚ ᱦᱩᱭᱩᱜ ᱜᱮᱭᱟ᱾ ᱟᱞᱮ ᱟᱹᱛᱩ ᱨᱮᱜᱮ ᱵᱟᱦᱟ ᱵᱚᱸᱜᱟ ᱠᱚ ᱢᱟᱱᱟᱣ ᱜᱮᱭᱟ ᱠᱚ᱾
ᱪᱮᱫ ᱠᱚ ᱦᱩᱭᱩᱜ ᱜᱮᱭᱟ ᱵᱟᱦᱟ ᱢᱟᱜ ᱢᱚᱬᱮ ᱟᱨ ᱚᱱᱠᱟᱱᱟᱜ ᱦᱳᱭᱳᱜ ᱛᱮᱜᱮ
ᱦᱚᱸ ᱵᱟᱦᱟ ᱢᱟᱜ ᱢᱚᱬᱮ, ᱥᱚᱦᱚᱨᱟᱭ ᱥᱟᱠᱨᱟᱛ ᱢᱟᱱᱮ ᱟᱵᱚ ᱡᱟᱦᱟᱸ ᱥᱟᱱᱛᱟᱲ ᱨᱮᱱᱟᱜ ᱡᱟᱦᱟᱸ ᱤᱭᱟᱹ ᱛᱟᱵᱚ ᱡᱚᱛ ᱜᱮ ᱦᱩᱭᱩᱜ ᱜᱮᱭᱟ᱾
ᱠᱟᱨᱟᱢ ᱠᱚᱫᱚ ᱦᱩᱭ ᱵᱟᱲᱟᱜ ᱛᱟᱯᱮᱭᱟ ᱠᱟᱨᱟᱢ ᱠᱚ
ᱠᱟᱨᱟᱢ ᱫᱚ ᱟᱞᱮ ᱫᱚ ᱵᱟᱝᱞᱮ ᱠᱟᱨᱟᱢ ᱛᱚ ᱟᱨ ᱠᱟᱨᱟᱢ ᱦᱚᱸ ᱚᱠᱟᱮᱠᱟ ᱦᱩᱭᱩᱜ ᱜᱮᱭᱟ ᱵᱟᱝᱞᱤᱧ᱾
ᱟᱪᱪᱷᱟ ᱟᱪᱪᱷᱟ᱾
ᱚᱠᱟ ᱞᱮᱠᱟ ᱠᱚ ᱠᱟᱨᱚᱢ ᱠᱚ ᱠᱚᱜ-ᱟ ᱛᱚ᱾ ᱟᱸ ᱟᱯᱮ ᱫᱚ ᱠᱟᱨᱟᱢ ᱜᱮᱭᱟ ᱠᱟᱨᱟᱢ ᱜᱮᱯᱮ ᱥᱮᱪᱮᱫ ᱠᱟᱛᱟ
ᱦᱮᱸ ᱟᱞᱮ ᱫᱚ ᱯᱚᱛᱤ ᱵᱚᱪᱷᱚᱨ ᱜᱮ ᱟᱛᱳ ᱠᱟᱨᱟᱢ ᱮ ᱛᱟᱞᱮᱭᱟ ᱟᱛᱳ ᱞᱮ ᱠᱟᱨᱟᱢᱚᱜ ᱜᱮᱭᱟ᱾
ᱚ᱾ ᱠᱟᱹᱴᱤᱡ ᱵᱮᱤᱱ ᱞᱮᱭ ᱞᱮᱠᱷᱟᱱ ᱱᱟᱯᱟᱭ ᱠᱚᱜᱼᱟ ᱠᱟᱨᱚᱱ ᱱᱟᱜ ᱟᱞᱤᱧ ᱢᱟ ᱵᱟᱝᱞᱤᱧ ᱵᱟᱲᱟᱭᱟ ᱢᱟᱱᱮ ᱠᱤᱪᱷᱩᱴᱟ ᱞᱤᱧ ᱵᱩᱡ ᱠᱮᱭᱟ ᱡᱮ, ᱟ ᱞᱮᱠᱟ ᱵᱚᱸᱜᱟ ᱵᱩᱨᱩ ᱠᱚ ᱦᱩᱭᱩᱜ-ᱟ ᱢᱮᱱᱛᱮ᱾
ᱚᱸ ᱟᱪᱪᱷᱟ᱾ ᱠᱟᱨᱚᱱ ᱫᱚ ᱦᱩᱭᱩᱜ ᱠᱟᱱᱟ ᱟᱞᱮ ᱫᱚ ᱵᱟᱨᱥᱤᱧ ᱞᱮ ᱠᱟᱨᱟᱢᱚᱜᱼᱟ ᱟᱨᱠᱤ᱾ ᱟᱸ ᱵᱟᱨᱥᱤᱧ ᱟᱸᱜ ᱮᱸ ᱦᱩᱭᱩᱜ ᱠᱟᱱᱟ ᱢᱤᱫ ᱫᱤᱱ ᱫᱚ ᱦᱩᱭᱩᱜ ᱠᱟᱱᱟ ᱡᱮ ᱦᱤᱞᱳᱜ ᱠᱟᱨᱟᱢ ᱟᱞᱮ ᱩᱱ ᱫᱚ ᱟᱹᱭᱩᱵ ᱞᱮᱱᱠᱷᱟᱱ ᱠᱟᱨᱟᱢ ᱟᱜᱩ ᱞᱮ ᱪᱟᱞᱟᱜᱼᱟ᱾
ᱦᱩᱸ᱾
ᱟᱹᱭᱩᱵ ᱵᱮᱲᱟ ᱫᱚ ᱠᱟᱨᱟᱢ ᱟᱹᱜᱩᱞᱮ ᱟᱨ ᱚᱱᱟ ᱦᱚᱸ ᱰᱟᱝᱜᱩᱣ ᱠᱚᱲᱟ ᱜᱤᱫᱽᱨᱟᱹ ᱫᱚ ᱠᱟᱨᱟᱢ ᱠᱤᱱ ᱜᱚᱜ-ᱟ᱾ ᱟᱞᱮ-ᱟᱜ ᱰᱟᱺᱜᱣᱟᱹ ᱠᱟᱨᱟᱢ ᱛᱚ᱾ ᱟᱫᱚ ᱨᱩ ᱨᱩ ᱛᱮᱜᱮ ᱮᱱᱮᱡ ᱮᱱᱮᱡ ᱛᱮᱠᱚ ᱪᱟᱞᱟᱜ ᱟᱠᱚ ᱠᱟᱨᱟᱢ ᱟᱜᱩ᱾ ᱚᱸᱰᱮ ᱵᱚᱸᱜᱟ ᱵᱟᱲᱟᱭᱟᱠᱚ ᱠᱟᱨᱟᱢ ᱵᱩᱴᱟᱹᱨᱮ ᱟᱨ ᱠᱟᱨᱟᱢ ᱚᱸᱰᱮ ᱠᱚ ᱠᱟᱹᱯᱤ ᱛᱮᱠᱚ ᱤᱭᱟᱹᱭᱟ᱾ ᱜᱮᱫ ᱠᱟᱛᱮ ᱠᱚ ᱟᱹᱜᱩᱭᱟ᱾ ᱛᱚᱣᱟᱨᱮ ᱡᱚᱵᱮᱭᱟ ᱠᱚ ᱛᱟᱯᱚᱨᱮ ᱦᱟᱹᱲ ᱠᱚ ᱯᱚᱴᱚᱢ ᱛᱮ ᱟᱨ ᱚᱸᱰᱮ ᱜᱮ ᱯᱮ ᱫᱷᱟᱣ ᱫᱚᱱᱟ ᱠᱚ ᱟᱫᱚ ᱠᱚ ᱦᱤᱡᱩᱜᱼᱟ ᱟᱨ ᱠᱩᱞᱦᱤ ᱢᱩᱪᱟᱹᱫ ᱨᱮ ᱛᱟᱦᱮ ᱱᱟᱠᱚ ᱩᱱᱠᱩ ᱦᱩᱸ ᱟᱵᱚᱨᱮᱱ ᱢᱟᱹᱭ ᱠᱚᱥᱮ ᱮᱸᱜ ᱠᱩᱲᱤ ᱦᱚᱯᱚᱱ ᱩᱱᱠᱩ ᱠᱚ ᱛᱟᱦᱮᱱᱟ᱾ ᱦᱩᱸ ᱫᱟᱨᱟᱢ ᱫᱟᱨᱟᱢ ᱞᱟᱹᱜᱤᱫ᱾ ᱥᱮᱨᱮᱧ ᱥᱮᱨᱮᱧ ᱨᱮ ᱨᱩᱨᱩ ᱮᱱᱮᱡ ᱨᱮᱠᱚ ᱦᱤᱡᱩᱜᱼᱟ ᱠᱟᱨᱟᱢ ᱤᱭᱟᱹ ᱨᱮ ᱠᱟᱨᱟᱢ ᱚᱸᱰᱮ ᱯᱮ ᱡᱟᱦᱟᱸ ᱵᱟᱭ ‌ᱪᱤᱯᱟᱜ-ᱟ ᱡᱟᱦᱟᱸ ᱯᱷᱟᱨᱢ ᱠᱚ ᱡᱩᱛ ᱠᱟᱜᱼᱟ᱾ ᱠᱟᱛᱮ ᱟᱠᱷᱲᱟ ᱟᱹᱪᱩᱨ ᱠᱟᱛᱮᱫ ᱚᱸᱰᱮ ᱜᱮ ᱡᱚᱛᱚ ᱵᱟᱝ ᱜᱚᱴ ᱵᱟᱲᱟ ᱠᱟᱛᱮᱫ ᱚᱸᱰᱮ ᱜᱮ ᱟ ᱛᱟᱨᱯᱚᱨ ᱠᱟᱨᱟᱢ ᱠᱚ ᱵᱤᱱᱛᱤᱭᱟ᱾
ᱟᱪᱪᱷᱟ ᱛᱟᱞᱟᱨᱮ ᱠᱟᱹᱴᱤᱡ ᱞᱤᱧ ᱠᱮᱪᱮᱫᱮᱜ ᱵᱮᱤᱱᱟ ᱱᱚᱜᱼᱚᱭ ᱡᱮ ᱟᱯᱮᱯᱮ ᱠᱟᱨᱟᱢ ᱵᱚᱸᱜᱟ ᱫᱚ ᱦᱮᱸ ᱵᱟᱝ᱾ ᱢᱟᱱᱮ ᱚᱱᱟ ᱫᱚ ᱢᱟᱱᱮ ᱟᱯᱮ ᱟᱹᱛᱩᱳ ᱥᱩᱢᱩᱝ ᱜᱮ ᱥᱮ ᱢᱟᱱᱮ ᱯᱮᱲᱟ ᱠᱚᱯᱮ ᱱᱮᱣᱛᱟ ᱠᱚᱣᱟ᱾ ᱢᱟᱱᱮ
ᱦᱮᱸ ᱚᱱᱟ ᱦᱚᱸ ᱚᱱᱟᱦᱚᱸ ᱯᱮᱲᱟ ᱠᱚ ᱱᱮᱛᱟ ᱫᱚᱠᱚ ᱱᱮᱣᱛᱟ ᱱᱮᱣᱛᱟ ᱠᱚᱜᱮᱭᱟ ᱠᱚ᱾
ᱚ᱾
ᱯᱮᱲᱟ ᱠᱚᱫᱚ ᱱᱮᱶᱛᱟ ᱵᱟᱲᱟ ᱦᱩᱭᱩᱜ ᱜᱮᱭᱟ ᱚᱱᱟ ᱠᱚᱫᱚ᱾
ᱦᱮᱸ᱾ ᱚᱱᱟ ᱦᱚᱸ ᱢᱤᱫᱴᱟᱝ ᱵᱚᱸᱜᱟᱵᱩᱨᱩ ᱞᱮᱠᱟᱱᱟᱜ ᱜᱮ ᱠᱟᱱᱟ ᱛᱚ ᱛᱟᱦᱚᱞᱮ ᱱᱮᱣᱛᱟ ᱠᱚᱣᱟ ᱦᱮᱸ ᱵᱟᱝ᱾
ᱦᱮᱸ ᱵᱚᱸᱜᱟ ᱵᱩᱨᱩᱣᱟᱜ ᱟᱛᱩᱢ ᱨᱮᱱᱲᱜ ᱠᱟᱱᱟ ᱛᱚ ᱛᱟᱦᱚᱞᱮ ᱯᱮᱲᱟ ᱩᱱᱦᱤᱞᱳᱜ ᱫᱚ ᱟᱫᱚ ᱵᱤᱱᱛᱤᱭᱟᱠᱚ ᱚᱱᱟ ᱟᱭᱩᱵ ᱱᱟᱭᱠᱮ ᱤᱭᱟᱹ ᱠᱟᱨᱟᱢ ᱟᱵᱩ ᱠᱟᱛᱮ᱾
ᱦᱩᱸ ᱦᱩᱸ᱾
ᱵᱚᱸᱜᱟ ᱠᱚ ᱦᱲᱟᱜ ᱵᱤᱱᱛᱤᱭᱟᱠᱚ ᱛᱟᱦᱚᱞᱮ ᱵᱤᱱᱛᱤ ᱵᱤᱱᱛᱤ ᱛᱮᱜᱮ ᱛᱟᱨᱯᱚᱨᱮ ᱵᱷᱳᱡ ᱚᱱ ᱚᱱᱠᱟᱜ ᱜᱮ ᱵᱤᱱᱛᱤ ᱨᱮᱜᱮ ᱥᱮᱨᱮᱧ ᱠᱚ ᱢᱮᱱᱟᱜᱼᱟ ᱤᱭᱟᱹ ᱥᱮᱨᱮᱧ ᱵᱚᱸᱜᱟ ᱠᱚ᱾ ᱦᱤᱡᱩᱜ ᱟᱠᱚ ᱵᱷᱳᱨ ᱵᱮᱞᱟ᱾ ᱩᱱᱠᱩ ᱠᱚ ᱧᱮᱞᱞᱟ ᱱᱟᱭ ᱜᱮᱭᱟ ᱥᱮ ᱱᱟᱯᱟᱭ ᱜᱮᱭᱟ ᱚᱠᱟᱛᱮᱢ ᱵᱟᱹᱲᱤᱡᱼᱟ ᱥᱮ ᱚᱠᱟᱛᱮᱢ ᱵᱷᱩᱞ ᱠᱚ ᱠᱚᱨᱟᱣ ᱟᱠᱟᱫᱟ ᱩᱱᱠᱩ ᱠᱚ ᱞᱟᱹᱭᱟ ᱞᱟᱹᱭᱟᱠᱚ᱾
ᱦᱮᱸ᱾
ᱩᱱᱠᱩ ᱦᱟ ᱛᱟ ᱥᱚᱢᱚᱭ ᱴᱚ ᱟᱸᱲᱜᱚ ᱦᱤᱡᱩᱜᱼᱟᱛᱚ ᱛᱟᱯᱮ ᱟᱨᱦᱚ ᱚᱱᱠᱟ ᱜᱮ ᱨᱟᱹᱥᱠᱟᱹ ᱵᱟᱲᱟᱭᱟᱠᱚ ᱛᱚᱠᱚ ᱨᱩᱣᱟᱹᱲ ᱪᱮᱫ ᱞᱟᱹᱭ ᱵᱟᱲᱟᱭᱟᱠᱚ ᱚᱠᱟ ᱴᱷᱮᱱ ᱵᱷᱩᱞ ᱜᱮᱭᱟ ᱥᱮ ᱚᱠᱚᱭᱮ ᱪᱤᱠᱟᱹ ᱜᱮᱭᱟ, ᱩᱱᱠᱩ ᱫᱚᱠᱚ ᱨᱩᱣᱟᱹᱲ ᱪᱟᱞᱟᱜᱼᱟ᱾ ᱚᱱᱠᱟ ᱚᱱᱠᱟ ᱵᱷᱳᱨ ᱵᱷᱳᱨ ᱛᱮ ᱟᱫᱚ ᱵᱚᱸᱜᱟ ᱠᱚ ᱥᱤᱢᱟᱹᱱ ᱵᱟᱲᱟ ᱛᱮ ᱩᱱᱠᱩ ᱫᱚᱠᱚ ᱥᱮᱱ ᱪᱟᱞᱟᱣ ᱵᱟᱲᱟ ᱛᱮᱜᱮ ᱩᱱᱠᱩᱣᱟᱜ ᱥᱮᱛᱟᱜ ᱠᱚᱜᱼᱟ᱾ ᱥᱮᱛᱟᱜ ᱠᱟᱛᱮᱫ ᱱᱚᱸᱰᱮ ᱯᱮ ᱟᱠᱷᱲᱟ ᱠᱚ ᱮᱱᱮᱡ ᱫᱚᱱ ᱵᱟᱲᱟ ᱠᱟᱛᱮᱫ ᱟᱫᱚ ᱚᱝᱠᱟ ᱛᱩᱯᱩ ᱥᱟᱯᱷᱟ ᱠᱟᱛᱮᱫ ᱟᱨᱚ ᱥᱮᱛᱟᱜ ᱵᱮᱲᱟ ᱟᱨᱚ ᱦᱩᱭᱩᱜ ᱠᱷᱟᱱ ᱫᱚ ᱟᱨᱚ ᱦᱤᱡᱩᱜᱼᱟ ᱠᱚ ᱫᱚᱱ ᱩᱱᱦᱤᱞᱳᱜ ᱯᱩᱡᱟᱹᱭ ᱜᱮᱭᱟ ᱥᱮᱛᱟᱜ ᱨᱮ᱾
ᱢᱟᱱᱮ ᱱᱚᱣᱟ ᱫᱚ ᱚᱠᱟ ᱞᱮᱠᱟᱞᱤᱧ ᱢᱟᱱᱮ ᱵᱟᱦᱟ ᱵᱚᱸᱜᱟ ᱞᱮᱠᱟ ᱦᱩᱭᱩᱜ-ᱟ ᱥᱮ ᱪᱮᱫ ᱞᱮᱠᱟ ᱛᱮ?
ᱦᱳᱭ᱾
ᱢᱟᱱᱮ ᱠᱟᱨᱟᱢ ᱵᱚᱸᱜᱟ ᱡᱟᱵ ᱚᱱᱟᱠᱤ ᱵᱟᱦᱟ ᱵᱚᱸᱜᱟ ᱞᱮᱠᱟ ᱦᱩᱭᱩᱜ-ᱟ ᱡᱮᱢᱚᱱ ᱵᱤᱱ ᱞᱟᱹᱭ ᱠᱮᱫᱟ ᱚᱱᱮ ᱵᱟᱦᱟ ᱵᱚᱸᱜᱟ ᱨᱮ ᱡᱮᱢᱚᱱ ᱩᱢ ᱢᱟᱦᱟ ᱨᱮ ᱡᱮᱢᱚᱱ ᱥᱟᱹᱨᱫᱤ ᱢᱟᱦᱟ ᱨᱮ ᱡᱮᱢᱚᱱ ᱚᱱᱠᱟᱜ ᱜᱮ ᱦᱩᱭᱩᱜᱼᱟ ᱠᱤ?
ᱦᱮᱸ ᱚᱱᱠᱟ ᱴᱟᱭᱤᱯ ᱜᱮ ᱚᱱᱠᱟ ᱠᱫᱚ ᱟᱫᱚ ᱦᱩᱭᱩᱜᱼᱟ᱾
ᱚ᱾
ᱚᱱᱟ ᱚᱱᱠᱟ ᱴᱟᱭᱤᱯ ᱜᱮ ᱦᱩᱭᱩᱜᱼᱟ᱾ ᱛᱟᱦᱞᱮ ᱥᱮᱛᱟᱜ ᱨᱮ ᱛᱩᱯᱟᱹ ᱥᱟᱯᱷᱟ ᱠᱟᱛᱮᱫ ᱩᱱ ᱫᱚ ᱱᱟᱭᱠᱮ ᱯᱩᱡᱟᱹᱭᱟᱭ ᱛᱟᱯᱚᱨᱮ ᱫᱚᱱᱟᱠᱚ ᱫᱚᱱ ᱵᱟᱲᱟ ᱠᱟᱛᱮᱫ ᱡᱚᱢ ᱵᱟᱲᱟ ᱠᱟᱛᱮᱫ ᱚᱱᱠᱟ ᱛᱟᱯᱨᱮ ᱵᱤᱫᱟᱹᱭ ᱡᱚᱠᱷᱚᱱᱮ ᱵᱤᱫᱟᱹᱭ ᱾
ᱢᱮᱱᱫᱟᱞᱤᱧ ᱪᱮᱫ ᱪᱮᱫ ᱥᱟᱰᱮ ᱠᱟᱱᱟ ᱟᱹᱰᱤ ᱡᱳᱨ ᱜᱮ ᱢᱟᱱᱮ ᱥᱟᱰᱮ ᱟᱸᱡᱚᱢ ᱦᱤᱡᱩᱜ ᱠᱟᱱᱟ ᱪᱮᱫ ᱾ ᱵᱮᱠᱜᱨᱟᱣᱱᱰ ᱨᱮᱱᱟᱜ ᱥᱟᱸᱣᱱ ᱥᱮ ᱢᱟᱱᱮ ᱵᱟᱝ ᱫᱚ ᱦᱳᱭᱫᱟᱭ ᱥᱮ ᱪᱮᱫ ᱞᱮᱠᱟ ᱛᱟᱨ ᱾ ᱯᱷᱮᱱ ᱠᱚ ᱪᱟᱞᱟᱜ ᱠᱟᱱᱟ ᱥᱮ ᱪᱮᱫ ᱚᱱᱠᱟ ᱥᱟᱰᱮ ᱠᱟᱱᱟ ᱾
ᱱᱤᱛᱚᱜ ᱵᱤᱱ ᱟᱸᱡᱚᱢ ᱫᱟ?
ᱚᱱᱟ ᱟᱣᱟᱡᱽᱴᱟᱜ ᱜᱮ ᱡᱟᱹᱥᱛᱤ ᱟᱸᱡᱚᱢᱚᱜ ᱠᱟᱱᱟ ᱾
ᱱᱤᱛᱚᱜ ᱟᱡᱚᱢᱚᱜ ᱠᱟᱱ ᱜᱮᱭᱟ?
ᱦᱚᱸ ᱵᱟᱝ-ᱟ ᱱᱤᱛᱚᱜ ᱫᱚ ᱴᱷᱤᱠ ᱜᱮ ᱟᱡᱚᱢᱚᱜ ᱠᱟᱱᱟ ᱾
ᱛᱟᱦᱞᱮ ᱩᱱ ᱦᱤᱞᱳᱜ ᱫᱚ ᱡᱮ ᱦᱤᱞᱳᱜ ᱥᱮᱛᱟᱜ ᱵᱮᱲᱟ ᱦᱮᱸᱥᱮ ᱩᱱ ᱦᱤᱞᱳᱜ ᱛᱩᱯᱩ ᱥᱟᱯᱷᱟ ᱠᱟᱛᱮ ᱤᱧᱫᱚ ᱚᱱᱠᱟ ᱚᱱᱠᱟ ᱠᱚ ᱦᱤᱡᱩᱜ ᱟᱠᱚ ᱛᱟᱯᱚᱨᱮ ᱫᱚ ᱚᱱᱟ ᱵᱚᱸᱜᱟᱭᱟᱠᱚ ᱛᱟᱯᱚᱨᱮ ᱫᱟᱜ ᱨᱮ ᱛᱩᱯᱩ ᱥᱟᱯᱷᱟ ᱠᱟᱛᱮ ᱩᱯᱟᱹᱥ ᱟᱠᱚ ᱩᱱ ᱦᱤᱞᱳᱜ ᱫᱚ ᱫᱟᱠᱟ ᱤᱥᱤᱱ ᱫᱟᱠᱟ ᱫᱚ ᱵᱟᱠᱚ ᱤᱥᱤᱱᱟ ᱯᱩᱡᱟᱹ ᱦᱩᱭ ᱠᱟᱛᱮ ᱫᱟᱠᱟ ᱠᱚᱠᱚ ᱤᱥᱤᱱ ᱟᱠᱚ ᱫᱟᱠᱟ ᱠᱚᱫᱚ᱾ ᱟᱫᱚ ᱫᱚᱱ ᱵᱟᱲᱟ ᱠᱟᱛᱮ ᱚᱱᱠᱟ ᱜᱮ ᱛᱟᱨᱟᱥᱤᱧ ᱵᱮᱲᱟ ᱫᱚ ᱠᱟᱨᱟᱢ ᱠᱚ ᱵᱤᱫᱟ. ᱭᱮᱭᱟ᱾
ᱚ ᱾
ᱠᱟᱨᱟᱢ ᱵᱤᱫᱟᱹᱭ ᱟᱠᱚ ᱩᱱᱠᱩ ᱠᱚ ᱫᱚᱱᱟ ᱩᱱᱠᱚ ᱜᱚᱸᱥᱟᱭ ᱠᱚ ᱦᱤᱡᱩᱜ-ᱟ ᱦᱟᱸᱜ ᱠᱷᱟᱡ᱾ ᱩᱱᱠᱩ ᱠᱚ ᱵᱤᱱᱛᱤᱭᱟ ᱡᱚᱠᱷᱚᱱ ᱵᱤᱫᱟᱹᱭ ᱡᱚᱠᱷᱚᱱ᱾
ᱦᱩᱸ ᱾
ᱵᱚᱸᱜᱟ ᱵᱩᱨᱩ ᱵᱤᱫᱟᱹᱭᱮᱭᱟ ᱩᱱ ᱥᱚᱢᱚᱭ ᱠᱟᱨᱟᱢ ᱩᱱᱠᱩ ᱥᱮᱨᱮᱧ ᱛᱮ ᱥᱮ ᱵᱚᱸᱜᱟ ᱠᱚ ᱦᱤᱡᱩᱜ-ᱟ ᱩᱱᱠᱩ ᱵᱟᱥ ᱩᱢ ᱵᱟᱲᱟ ᱠᱟᱛᱮ ᱫᱷᱚᱨᱚᱢ ᱛᱷᱟᱱ ᱴᱷᱮᱱ ᱥᱟᱱᱟᱢ ᱠᱚᱠᱚ ᱵᱤᱫᱟᱹᱭᱮᱭᱟ ᱵᱟᱸᱫᱽ ᱨᱮᱠᱚ ᱤᱭᱟᱹ ᱦᱚᱴᱚ ᱠᱟᱭᱟ ᱵᱚᱦᱮᱞᱮᱭᱟ ᱾
ᱦᱩᱸ ᱾
ᱨᱩᱣᱟᱹᱲ ᱦᱮᱡ ᱠᱟᱛᱮ ᱛᱟᱯᱚᱨᱮ ᱚᱸᱰᱮ ᱫᱚ ᱞᱟᱸᱜᱽᱲᱮ ᱠᱚᱠᱚ ᱮᱱᱮᱡᱽᱼᱟ ᱾ ᱞᱟᱜᱽᱲᱮ ᱠᱚ ᱮᱱᱮᱡ ᱠᱟᱛᱮ ᱛᱟᱯᱚᱨᱮ ᱢᱤᱫ ᱫᱤᱫ ᱫᱚ ᱚᱱᱠᱟ ᱜᱮ ᱵᱟᱨᱚᱴᱟ ᱮᱠᱴᱟ ᱫᱷᱟᱹᱵᱤᱡ ᱠᱚ ᱮᱱᱮᱡᱟ᱾ ᱚᱱᱠᱟ ᱛᱮ ᱫᱚᱥᱟᱨ ᱦᱤᱞᱳᱜ ᱦᱚᱸ ᱜᱷᱚᱨᱮ ᱜᱷᱚᱨᱮ ᱡᱟᱸᱦᱟ ᱵᱟᱹᱦᱩ ᱠᱚ ᱦᱩᱭᱩᱜ-ᱟ ᱠᱚ ᱩᱱᱠᱩ ᱠᱷᱚᱱ ᱫᱚ ᱪᱟᱞᱟᱜ ᱟᱠᱚ᱾ ᱩᱱ ᱦᱤᱞᱳᱜ ᱠᱚ ᱮᱱᱮᱡᱟ ᱥᱮᱛᱟᱜ ᱠᱷᱚᱱ ᱩᱱᱫᱚ ᱞᱟᱸᱫᱟ ᱜᱟᱱᱚᱜ ᱦᱚᱲ ᱴᱷᱮᱱ ᱫᱚ
ᱦᱩᱸ ᱾
ᱟᱫᱚ ᱫᱟᱜ ᱠᱚᱫᱚ ᱵᱟᱠᱚ ᱵᱮᱱᱟᱣ ᱜᱮᱭᱟ ᱠᱟᱨᱟᱢ ᱠᱚᱨᱮ ᱫᱚ᱾
ᱚ ᱢᱟᱱᱮ ᱠᱤᱪᱷᱩᱴᱟ ᱡᱚᱛᱚ ᱟᱸᱡ-ᱟᱸᱡᱚᱢ ᱠᱟᱛᱮ ᱞᱤᱧ ᱵᱩᱡ ᱠᱮᱫᱟ ᱠᱤᱪᱷᱩ ᱴᱟ ᱠᱤᱪᱷᱩ ᱱᱚᱣᱟ ᱫᱚ ᱢᱟᱱᱮ ᱵᱟᱦᱟ ᱵᱚᱸᱜᱟ ᱞᱮᱠᱟ ᱜᱮ ᱦᱩᱭᱩᱜ ᱜᱮᱭᱟ ᱦᱮᱸ ᱵᱟᱝ?
ᱦᱩᱸ ᱵᱟᱦᱟ ᱵᱚᱸᱜᱟ ᱫᱚ ᱫᱟᱜ ᱠᱚ ᱫᱩᱞᱟ ᱱᱤᱭᱟᱹ ᱨᱮ ᱫᱚ ᱫᱟᱜ ᱫᱚ ᱵᱟᱠᱚ ᱫᱩᱞᱟ᱾
ᱢᱟᱱᱮ ᱠᱤᱪᱷᱩᱴᱟ ᱫᱚ ᱚᱱᱠᱟ ᱴᱟᱭᱤᱯ ᱧᱚᱜ ᱜᱮᱭᱟ ᱟᱨᱠᱤ᱾
ᱦᱳᱭ ᱚᱱᱟ ᱦᱚᱸ ᱯᱮ ᱫᱤᱱ ᱛᱚ ᱚᱱᱟ ᱦᱚᱸ ᱚᱱᱟ ᱦᱚᱸ ᱯᱮ ᱫᱤᱱ ᱜᱮ᱾
ᱚ ᱾
ᱟᱞᱮ ᱥᱮᱱᱟᱜ ᱠᱟᱨᱟᱢ ᱫᱚ ᱚᱱᱠᱟ ᱜᱮ ᱦᱩᱭᱩᱜ ᱜᱮᱭᱟ, ᱟᱞᱮ ᱥᱮᱫ ᱫᱚ ᱰᱟᱹᱝᱜᱩᱣᱟᱹ ᱠᱟᱨᱟᱢ ᱛᱚ ᱵᱚᱦᱩ ᱨᱚᱠᱚᱢ ᱢᱮᱱᱟᱜ-ᱟ ᱟᱸᱜ ᱰᱟᱹᱝᱜᱩᱣᱟᱹ ᱠᱟᱨᱟᱢ ᱡᱟᱣᱟ ᱠᱟᱨᱟᱢ ᱪᱮᱫ ᱠᱚ ᱪᱚᱝ ᱠᱟᱨᱟᱢ ᱠᱚ ᱢᱮᱱᱟᱜ-ᱟ᱾
ᱚ ᱾
ᱡᱟᱣᱟ ᱠᱟᱨᱟᱢ ᱫᱚ ᱩᱱᱠᱩ ᱩᱸᱜ ᱡᱟᱦᱟᱸᱭ ᱠᱚ ᱤᱭᱟᱹᱭᱟ ᱠᱩᱲᱤ ᱜᱤᱫᱽᱨᱟᱹ ᱠᱚ ᱡᱟᱣᱟ ᱠᱚ ᱦᱟᱹᱨᱟ ᱩᱯᱟᱹᱥ ᱠᱟᱛᱮᱫ᱾ ᱟᱨ ᱩᱱᱟᱹᱜ ᱵᱟᱹᱞᱤᱧ ᱵᱟᱲᱟᱭᱟ ᱚᱱᱟ ᱫᱚ ᱵᱟᱹᱞᱤᱧ ᱧᱮᱞ ᱠᱟᱫᱟ ᱚᱱᱠᱟ ᱫᱚ᱾
ᱟᱹᱞᱤᱧ ᱫᱚ ᱠᱟᱨᱟᱢ ᱫᱚ ᱢᱤᱫ ᱡᱚᱠᱷᱟ ᱦᱚᱸ ᱵᱟᱝ ᱞᱤᱧ ᱧᱮᱞ ᱠᱟᱫᱟ ᱢᱟᱱᱮ ᱟᱞᱮ ᱱᱚᱣᱟ ᱠᱚᱨᱮ ᱫᱚ ᱵᱟᱝ ᱦᱩᱭᱩᱜ ᱜᱮᱭᱟ ᱛᱚ᱾ ᱚᱱᱟ ᱠᱷᱟᱹᱛᱤᱨ ᱛᱮ ᱵᱟᱝᱞᱤ ᱢᱟᱱᱮ ᱟᱸᱡᱚᱢ ᱫᱚᱞᱤᱧ ᱟᱸᱡᱚᱢ ᱠᱟᱫᱟ ᱡᱮ ᱚᱠᱟᱞᱮ ᱞᱮᱠᱟ ᱦᱩᱭᱩᱜ-ᱟ ᱚᱠᱟ ᱞᱮᱠᱟ ᱵᱟᱝ ᱚᱱᱟ ᱠᱚᱫᱚ ᱵᱟᱝ ᱞᱤᱧ ᱧᱮᱞ ᱠᱟᱜ-ᱟ᱾
ᱦᱟᱸ
ᱟᱸᱡᱚᱢ ᱫᱚ ᱵᱟᱠᱷᱟᱱ ᱟᱸᱡᱚᱢ ᱦᱩᱭ ᱠᱟᱱᱟ᱾
ᱟᱸᱡᱚᱢ ᱟᱸᱡᱚᱢ ᱟᱞᱮ ᱦᱚᱸ ᱢᱟᱱᱮ ᱟᱞᱮ ᱦᱚᱸ ᱢᱤᱫᱴᱟᱝ ᱜᱩᱨᱩ ᱦᱟᱲᱟᱢ ᱢᱮᱱᱟᱭ ᱛᱟᱞᱮᱭᱟ ᱟᱨ ᱢᱤᱫᱴᱮᱱ ᱦᱟᱱᱛᱮ ᱨᱮᱦᱚᱸ ᱦᱤᱡᱩᱜ ᱜᱮᱭᱟ ᱠᱚ ᱩᱱᱠᱩ ᱢᱟᱴᱺᱥᱮᱫ ᱨᱚᱦᱚᱸ ᱟᱞᱮ ᱴᱷᱮᱡ ᱜᱮ᱾ ᱟᱸ ᱦᱩᱭᱩᱜ ᱠᱟᱱᱟ ᱩᱸᱜ ᱱᱚᱵᱚᱜᱨᱟᱢ ᱦᱟᱱᱛᱮ᱾
ᱦᱮᱸ ᱦᱮᱸ
ᱦᱮᱸ ᱚᱱᱛᱮ ᱦᱚᱸ ᱠᱚ ᱦᱤᱡᱩᱜ ᱜᱮᱭᱟ ᱠᱚ ᱫᱚᱱ ᱠᱩ᱾
ᱟᱯᱮ ᱥᱮᱱᱟᱜ ᱟᱯᱮ ᱥᱮᱫ ᱫᱚ ᱛᱟᱦᱞᱮ ᱵᱟᱦᱟ ᱤᱭᱟᱹ ᱠᱟᱨᱟᱢ ᱫᱚ ᱵᱟᱝ ᱦᱩᱭᱩᱜ ᱜᱮᱭᱟ ᱟᱯᱮ ᱥᱮᱫ ᱫᱚ?
ᱵᱟᱝ-ᱟ ᱠᱟᱨᱟᱢ ᱫᱚ ᱵᱟᱝ ᱦᱩᱭᱩᱜ ᱜᱮᱭᱟ᱾
ᱵᱟᱦᱟ ᱠᱚᱫᱚ ᱦᱩᱭᱩᱜ ᱜᱮᱭᱟ?
ᱦᱮᱸ ᱵᱟᱦᱟ ᱠᱚᱫᱚ ᱦᱩᱭᱩᱜ ᱜᱮᱭᱟ ᱛᱷᱚ᱾
ᱟ ᱦᱮᱸ ᱵᱟᱦᱟ ᱢᱟᱧ ᱞᱟᱹᱭ ᱠᱷᱟᱱ ᱱᱟᱯᱟᱭ ᱠᱚᱜ-ᱟ ᱟᱯᱮ ᱥᱮᱫ ᱞᱮᱠᱟᱯᱮ ᱵᱟᱦᱟᱜ ᱤᱭᱟᱹ
ᱚ ᱞᱟᱹᱭ ᱢᱟᱞᱤᱧ ᱞᱟᱹᱭ ᱠᱮᱫ ᱜᱮᱭᱟ ᱛᱚ ᱢᱮᱱᱠᱷᱟᱱ ᱴᱟᱭᱤᱢ ᱠᱚᱦᱚᱸ ᱢᱟ ᱢᱩᱪᱟᱹᱫ ᱦᱮᱡ ᱠᱚᱜ ᱠᱟᱱᱟ ᱚᱠᱛᱚ ᱠᱚᱦᱚᱸ ᱟᱹᱰᱤ ᱜᱟᱱ ᱜᱮ ᱦᱩᱭᱼᱟ ᱱᱤᱛᱚᱜ ᱫᱚ᱾
ᱟᱪᱪᱷᱟ ᱟᱪᱪᱷᱟ
ᱟᱨ ᱡᱟᱦᱟᱸ ᱴᱤᱱᱟᱹᱜ ᱫᱚ ᱩᱱᱟᱹᱜ ᱞᱟᱹᱭ ᱵᱤᱱ ᱡᱟᱦᱟᱸ ᱵᱤᱱ ᱡᱟᱦᱟᱸ ᱴᱤᱱᱟ ᱫᱷᱟᱹᱨᱵᱤᱡ ᱜᱮ᱾
ᱦᱮᱸ ᱱᱚ